ᱮᱱᱮᱡ ᱟᱹᱵᱤᱱ᱾
ᱦᱚᱸ ᱟᱸᱡᱚᱢᱚᱜ ᱠᱟᱱᱟ᱾
ᱚᱸᱣᱟᱜ ᱤᱝᱠᱟᱹᱭ ᱢᱮ᱾
ᱞᱟᱹᱭᱮᱫ ᱟᱹᱞᱤᱧ ᱟᱹᱵᱤᱱ ᱠᱩᱠᱞᱤ ᱫᱚᱦᱚᱭ ᱵᱤᱱ
ᱦᱮᱸ ᱞᱟᱹᱭ ᱵᱤᱱ᱾
ᱡᱟᱦᱟᱱᱟᱜ ᱟᱹᱵᱤᱱ ᱜᱮ ᱠᱩᱠᱞᱤ ᱫᱚᱦᱚᱭ ᱵᱤᱱ ᱟᱨ ᱟᱹᱞᱤᱧ ᱱᱟᱸᱦᱟᱜ ᱞᱤᱧ ᱞᱟᱹᱭᱮᱫᱼᱟ᱾
ᱟᱪᱪᱷᱟ᱾ ᱠᱩᱠᱞᱤ ᱛᱮ ᱢᱮᱱᱟᱜ ᱢᱟ ᱟᱹᱰᱤ ᱠᱤᱪᱷᱩ ᱢᱮᱱᱟᱜᱼᱟ, ᱟᱯᱮ ᱢᱟ ᱵᱤᱨ ᱠᱚᱦᱚᱸ ᱛᱚ ᱵᱟᱝᱯᱮ ᱪᱟᱞᱟᱣ ᱵᱟᱲᱟᱜ ᱜᱮᱭᱟ᱾
ᱟᱪᱪᱷᱟ᱾ ᱟᱯᱮᱥᱮᱫ ᱢᱟ ᱵᱟᱸᱫᱽ ᱯᱩᱠᱷᱨᱤ ᱠᱚ, ᱥᱮ ᱜᱟᱰᱟ ᱠᱚ, ᱥᱮ ᱱᱟᱹᱭ ᱠᱚ, ᱚᱱᱟ ᱠᱚᱼᱼ ᱢᱮᱱᱟᱜ ᱜᱮᱭᱟ ᱥᱮ ᱵᱟᱹᱱᱩᱜ ᱟᱠᱟᱜ-ᱟ?
ᱦᱚᱸ ᱢᱮᱱᱟᱜ ᱜᱮᱭᱟ ᱜᱟᱰᱟ ᱠᱚᱫᱚ᱾ ᱜᱟᱰᱟ ᱯᱩᱠᱷᱨᱤ ᱢᱮᱱᱟᱜ ᱜᱮᱭᱟ᱾
ᱦᱟᱸ
ᱦᱳᱭ᱾
ᱟᱪᱪᱷᱟ ᱦᱟᱹᱠᱩ ᱠᱚᱠᱚ ᱛᱟᱦᱮᱱ ᱜᱮᱭᱟ ᱥᱮ ᱵᱟᱝ?
ᱦᱳᱭ ᱦᱟᱹᱠᱩ ᱠᱚᱫᱚᱻ ᱢᱮᱱᱟᱜ ᱜᱮᱭᱟ ᱜᱟᱰᱟ ᱨᱮᱻ ᱜᱟᱰᱟ ᱨᱮᱦᱚᱸ ᱢᱮᱱᱟᱜ ᱠᱚ ᱜᱮᱭᱟ ᱟᱫᱚᱼᱼ ᱯᱩᱠᱷᱨᱤ ᱨᱮᱦᱚᱸ ᱢᱮᱱᱟᱜ ᱠᱚ ᱜᱮᱭᱟ᱾ ᱟᱫᱚᱼᱼ ᱯᱩᱠᱷᱨᱤ ᱫᱚ ᱢᱤᱫᱴᱟᱝ ᱥᱚᱨᱠᱟᱨ ᱟᱦᱟᱨ ᱢᱮᱱᱛᱮ ᱱᱟᱜ ᱞᱮ ᱢᱮᱛᱟᱜ ᱠᱟᱱᱟ ᱟᱹᱛᱩ ᱦᱚᱲ ᱛᱮ ᱢᱤᱫᱴᱟᱝ ᱟᱦᱟᱨ ᱱᱟᱜ ᱠᱚ ᱞᱟᱜ ᱦᱚᱪ ᱚᱪᱚᱜ ᱠᱟᱜᱼᱟ ᱚᱱᱟ ᱫᱚᱻ ᱟᱸ ᱞᱟᱹᱭ ᱠᱟᱜ ᱞᱮᱱᱟ ᱥᱚᱨᱠᱟᱨ ᱟᱦᱟᱨ᱾ ᱟᱫᱚᱻ ᱡᱟᱦᱟᱸ ᱛᱤᱱᱟᱹᱜ ᱱᱟᱦᱟᱜ ᱦᱚᱲ ᱢᱮᱱᱟᱜ ᱠᱚᱣᱟ ᱟᱹᱛᱩ ᱨᱮᱱ, ᱯᱩᱭᱥᱟᱹ ᱠᱚ ᱩᱴᱷᱟᱹᱣᱟ ᱟᱨ ᱦᱟᱹᱠᱩ ᱠᱚ ᱟᱲᱟᱜ ᱠᱚᱣᱟ ᱚᱱᱟ ᱯᱩᱠᱷᱨᱤ ᱨᱮᱫᱚ᱾ ᱟᱨ ᱚᱱᱟ ᱯᱩᱠᱷᱨᱤ ᱨᱮᱱ ᱦᱟᱹᱠᱩ ᱠᱚ ᱟᱲᱟᱜ ᱠᱚᱣᱟ ᱡᱮᱛᱮ ᱵᱮᱲ ᱠᱚ ᱢᱟᱨᱟᱝ ᱚᱜᱼᱟ ᱩᱱ ᱡᱷᱚᱱᱟᱜ ᱠᱚ ᱦᱚᱦᱚᱭᱟ ᱢᱤᱫᱴᱟᱝ ᱤᱭᱟᱹ ᱰᱟᱹᱠᱣᱟᱹ ᱱᱟᱸᱜ-ᱮ ᱦᱚᱦᱚᱭᱟ ᱰᱟᱹᱠᱩᱣᱟᱹ ᱦᱚᱦᱚ ᱟᱛᱮᱫ ᱱᱟᱜ ᱡᱮ ᱛᱮᱦᱮᱧ ᱫᱚ ᱟ ᱢᱟ ᱥᱚᱨᱠᱟᱨ ᱟᱦᱟᱨ ᱨᱮ ᱦᱟᱹᱠᱩ ᱵᱚᱱ ᱜᱚᱡ ᱠᱚᱣᱟ᱾ ᱛᱟᱯᱚᱨᱮ ᱡᱚᱛᱚ ᱦᱚᱲ ᱥᱟᱢᱟᱱ ᱠᱚ ᱠᱚ ᱤᱫᱤᱭᱟ ᱟᱨ ᱡᱚᱛᱚ ᱦᱚᱲ ᱢᱮᱥᱟ ᱛᱮᱱᱟᱜ ᱠᱚ ᱜᱚᱡ ᱠᱚᱣᱟ᱾ ᱜᱚᱡ ᱟᱛᱮ ᱱᱟᱦᱟᱜ ᱡᱚᱛᱚ ᱦᱚᱲ ᱥᱚᱢᱟᱱ ᱛᱮᱠᱚ ᱦᱟᱹᱴᱤᱧ ᱠᱚᱣᱟ᱾
ᱦᱩᱸ
ᱦᱳᱭ᱾ ᱚᱱᱟ ᱥᱚᱨᱠᱟᱨ ᱟᱦᱟᱨ ᱨᱮᱱᱟᱜ ᱟᱨ ᱟᱹᱛᱩ ᱴᱚᱞᱟ ᱨᱮᱦᱚᱸ ᱡᱟᱦᱟᱱᱟᱜ ᱟᱦᱟᱨ ᱢᱟᱱᱮ ᱤᱧᱤᱧ ᱞᱟᱹᱭᱮᱫᱼᱟ ᱟᱸᱻᱜᱟᱰᱟ ᱱᱟᱜ ᱨᱮᱦᱚᱸ ᱚᱱᱠᱟᱜᱮ ᱢᱟᱹᱨ ᱫᱮᱞᱟ ᱛᱮᱦᱤᱧ ᱫᱚ ᱦᱟᱹᱠᱩ ᱜᱚᱡ ᱵᱚᱱ ᱪᱟᱞᱟᱜᱼᱟ, ᱟᱫᱚ ᱱᱟᱦᱟᱜ ᱚᱠᱚᱭ ᱠᱚ ᱵᱟᱝ ᱠᱚ ᱪᱟᱞᱟᱜᱼᱟᱚᱱᱟᱫᱚ ᱛᱮᱼᱼ ᱫᱚ ᱱᱟᱦᱟᱜ ᱵᱟᱫᱽᱫᱷᱚ ᱫᱚ ᱱᱟᱜ ᱵᱟᱝ ᱟᱨ ᱥᱚᱨᱠᱟᱨ ᱟᱦᱟᱨ ᱨᱮᱫᱚ ᱡᱚᱛᱚ ᱦᱚᱲ ᱯᱚᱭᱥᱟ ᱮᱢᱚᱜ ᱞᱟᱹᱜᱤᱫ ᱫᱚ ᱱᱟᱜ ᱵᱟᱫᱽᱫᱷᱚ ᱜᱮᱭᱟ ᱟᱨ ᱦᱟᱹᱠᱩ ᱜᱚᱡ ᱢᱮᱥᱟᱜ ᱦᱚᱸᱱᱟᱜ ᱵᱟᱫᱽᱫᱷᱚ ᱜᱮᱭᱟ᱾ ᱟᱨ ᱜᱟᱰᱟ ᱨᱮᱫᱚ ᱦᱚᱦᱚ ᱫᱚᱠᱚ ᱦᱚᱦᱚᱭ ᱜᱮᱭᱟ ᱢᱟ ᱚᱠᱚᱭ ᱠᱚ ᱦᱟᱹᱠᱩ ᱜᱚᱡ ᱚᱱᱠᱟ ᱫᱚ ᱦᱟᱸᱜ ᱠᱚ ᱦᱚᱦᱚᱭᱟ᱾ ᱟᱫᱚ ᱵᱟᱫᱽᱫᱷᱚ ᱫᱚ ᱱᱟᱜ ᱵᱟᱝ-ᱟ ᱢᱮᱼᱼ ᱢᱮ ᱟᱨ ᱱᱚᱣᱟ ᱥᱚᱨᱠᱟᱨ ᱟᱦᱟᱨ ᱨᱮᱫᱚ ᱟᱹᱛᱩ ᱨᱮᱭᱟᱜ ᱟᱧᱪᱟᱼᱯᱟᱧᱪᱟ ᱠᱟᱱᱟ ᱥᱮ ᱚᱱᱟᱫᱚ᱾ ᱪᱮᱫᱠᱟ ᱚᱰᱮ ᱫᱚ ᱦᱟᱸᱜ ᱵᱟᱫᱽᱫᱷ ᱜᱮᱭᱟ ᱦᱚᱭ᱾
ᱟᱞᱮ ᱥᱮᱫ ᱢᱟ ᱟᱯᱮ ᱞᱮᱠᱟ ᱫᱚ ᱵᱟᱝᱜᱮ, ᱟᱞᱮ ᱥᱮᱫ ᱢᱟ ᱢᱟᱱᱮ ᱡᱮᱡᱟᱨ ᱯᱟᱨᱥᱚᱱᱟᱞ ᱡᱤᱱᱤᱥ ᱱᱤᱭᱟᱹ ᱫᱚ ᱟᱫᱚ ᱡᱟᱦᱟᱸ ᱞᱮᱠᱟᱵᱤᱱ ᱞᱟᱹᱭ ᱠᱮᱫᱟ ᱟᱯᱮ ᱢᱟ ᱡᱷᱚᱛᱚ ᱦᱚᱲᱛᱮ ᱢᱟᱱᱮ ᱤᱭᱟᱹ ᱠᱟᱛᱮᱫ ᱯᱮ ᱚᱱᱟ ᱡᱟᱦᱟᱸᱯᱮ ᱵᱟᱫᱽᱫᱷᱚᱛᱟ ᱢᱩᱞᱚᱠ ᱟᱞᱮ ᱫᱚ ᱚᱱᱠᱟ ᱫᱚ ᱵᱟᱝᱜᱮ᱾ ᱟᱞᱮ ᱫᱚ ᱢᱟᱱᱮ ᱱᱤᱡᱮᱨ ᱤᱪᱪᱷᱟᱹ ᱟᱨᱠᱤ᱾ ᱢᱚᱱᱮ ᱨᱮᱱᱟᱜ ᱤᱪᱪᱷᱟᱹ ᱛᱮ ᱟᱢ ᱡᱩᱫᱤ ᱛᱟᱦᱮᱸ ᱥᱟᱱᱟᱭᱮᱫ ᱢᱮᱭᱟ ᱟᱹᱵᱤᱱ ᱚᱸᱰᱮ ᱵᱤᱱ ᱛᱟᱦᱮᱸ ᱫᱟᱲᱮᱭᱟᱜᱼᱟ, ᱵᱟᱝᱠᱷᱟᱱ ᱟᱹᱵᱤᱱ ᱵᱟᱝ ᱦᱚᱸᱵᱤᱱ ᱛᱟᱦᱮᱸ ᱫᱟᱲᱮᱭᱟᱜᱼᱟ ᱚᱱᱠᱟ ᱠᱟᱛᱮᱫ ᱫᱚᱦᱚᱭᱟ ᱟᱨᱠᱤ᱾
ᱟᱪᱪᱷᱟ᱾ ᱚᱱᱠᱟ ᱠᱟᱛᱷᱟ, ᱦᱳᱭᱛᱚ᱾
ᱟᱪᱪᱷᱟ ᱟᱯᱮ ᱥᱮᱫ ᱢᱟ ᱠᱤᱨᱤᱧ ᱟᱠᱷᱨᱤᱧ ᱦᱟᱹᱠᱩ ᱠᱚᱫᱚ ᱵᱟᱠᱚ ᱵᱟᱝᱠᱚ ᱵᱮᱵᱽᱥᱟ ᱵᱟᱲᱟ ᱠᱚᱣᱟ ᱠᱤ?
ᱪᱮᱫ?
ᱦᱟᱹᱠᱩ ᱠᱚ ᱵᱮᱵᱥᱟ ᱢᱟᱱᱮ ᱠᱤᱨᱤᱧ ᱟᱠᱷᱨᱤᱧ ᱫᱤᱠ ᱫᱤᱭᱟᱹ᱾
ᱟᱪᱪᱷᱟ᱾
ᱡᱮᱢᱚᱱ ᱟᱹᱵᱤᱱ ᱵᱤᱱ ᱞᱮᱭ ᱫᱟ ᱴᱟᱝ ᱢᱟᱱᱮ ᱩᱱᱠᱩ ᱫᱚ ᱟᱦᱟᱨ ᱞᱟᱹᱜᱤᱫ ᱜᱮᱠᱚ ᱵᱮᱵᱚᱦᱟᱨ ᱠᱚᱣᱟ ᱥᱮ ᱠᱤᱨᱤᱧ ᱟᱠᱷᱨᱤᱧ?
ᱠᱤᱨᱤᱧ ᱟᱹᱠᱷᱨᱤᱧ ᱫᱚ ᱵᱟᱝ ᱩᱱᱠᱩ ᱫᱚ ᱟᱹᱛᱩ ᱨᱮᱱ ᱦᱟᱹᱠᱩ ᱠᱟᱱᱟᱠ ᱢᱟᱱᱮ ᱠᱤᱨᱤᱧ ᱠᱚᱣᱟ ᱠᱚ ᱱᱟᱦᱟᱜ ᱢᱟᱱᱮ ᱪᱟᱥ ᱵᱟᱠᱷᱨᱟ ᱦᱤᱲᱤᱧ ᱦᱩᱰᱤᱧ ᱠᱩᱧ᱾ ᱩᱱᱠᱩ ᱫᱚᱠᱚ ᱟᱲᱟᱜ ᱠᱟᱠᱚᱣᱟ ᱟᱨ ᱱᱩᱠᱩ ᱫᱚ ᱦᱟᱸᱜ ᱟᱹᱛᱩ ᱨᱮ ᱡᱚᱢ ᱵᱟᱠᱷᱨᱟ᱾
ᱚ᱾
ᱦᱳᱭ ᱟᱨ ᱱᱚᱝᱠᱟ ᱟᱹᱠᱷᱨᱤᱧ ᱫᱚ ᱵᱟᱝᱟ ᱱᱟᱦᱟᱜ᱾ ᱟᱨ ᱡᱟᱦᱟᱸᱭ ᱯᱟᱨᱥᱚᱱᱟᱞ ᱡᱩᱫᱤ ᱟᱵᱤᱱᱟᱜ ᱟᱦᱟᱨ ᱢᱮᱱᱟᱜ ᱠᱷᱟᱱ ᱩᱱᱠᱩ ᱫᱚ ᱱᱟᱦᱟᱜ ᱵᱤᱱ ᱪᱟᱥ ᱟᱠᱟᱫ ᱠᱚᱣᱟ᱾ ᱟᱫᱚ ᱡᱚᱢ ᱦᱚᱸᱵᱤᱱ ᱡᱚᱢ ᱠᱚᱣᱟ ᱟᱹᱷᱨᱤᱧ ᱦᱚᱸᱵᱤᱱ ᱟᱠᱷᱨᱤᱧ ᱠᱚᱣᱟ ᱚᱱᱟ ᱫᱚ ᱟᱹᱵᱤᱱ ᱪᱮᱛᱟᱱ ᱨᱮ ᱠᱟᱛᱷᱟ ᱱᱟᱦᱟᱜ ᱚᱱᱟ ᱫᱚ᱾
ᱚᱸ ᱢᱟᱱᱮ ᱟᱞᱮ ᱥᱮ ᱥᱮᱫ ᱫᱚ ᱪᱮᱫ ᱞᱮᱠᱟ ᱦᱩᱭᱩᱜ ᱠᱟᱱᱟ, ᱟᱯᱮ ᱪᱮᱫᱠᱟ ᱯᱮ ᱪᱟᱥ ᱠᱟᱜ ᱠᱚᱣᱟ ᱥᱮ ᱟᱞᱮ ᱦᱚᱸ ᱚᱱᱠᱟᱞᱮ ᱪᱟᱥ ᱫᱚᱞᱮ ᱪᱟᱥ ᱠᱟᱜ ᱠᱚᱣᱟ ᱢᱟᱱᱮ ᱡᱷᱚᱛᱚ ᱦᱚᱲ ᱛᱮ᱾ ᱟᱞᱮ ᱢᱟ ᱡᱚᱢ ᱢᱟ ᱵᱟᱞ ᱵᱟᱝᱞᱮ ᱡᱚᱢᱮᱫ ᱠᱚᱣᱟ, ᱟᱞᱮ ᱫᱚ ᱢᱟᱱᱮ ᱠᱷᱨᱤᱧ ᱫᱤᱠ ᱫᱤᱭᱮᱴᱟᱹ ᱜᱮ ᱵᱟᱹᱲᱛᱤ ᱟᱨ ᱟᱞᱮ ᱥᱮᱫ ᱫᱚ, ᱠᱤᱨᱤᱧ ᱟᱹᱠᱷᱨᱤᱧ ᱫᱤᱠ ᱫᱤᱭᱮ ᱜᱮ ᱟᱫᱚ ᱟᱞᱮ ᱥᱮᱫ ᱢᱟ ᱵᱟᱹᱲᱛᱤ ᱜᱮᱭᱟ ᱠᱟᱹᱴᱤᱡ᱾
ᱦᱳᱭᱛᱳ᱾
ᱟᱪᱪᱷᱟ ᱟᱯᱮ ᱥᱮᱫ ᱢᱟ ᱚᱱᱛᱮ ᱡᱟᱦᱟᱱᱟᱜ ᱯᱮ ᱵᱚᱲᱚ ᱵᱚᱲᱚ ᱠᱤᱪᱷᱩ ᱡᱤᱱᱤᱥ ᱵᱟᱝ ᱦᱩᱭᱩᱜ ᱜᱮᱭᱟ ᱡᱮᱢᱚᱱ ᱚᱱᱟ ᱵᱚᱞ ᱠᱷᱮᱞᱳᱰ ᱠᱚ ᱮᱢᱚᱱᱠᱤ ᱡᱟᱦᱟᱱᱟᱜ
ᱦᱚᱸ᱾
ᱠᱤᱪᱷᱩ ᱚᱱᱟ ᱠᱚ ᱵᱟᱝ ᱦᱩᱭᱩᱜ ᱜᱮᱭᱟ ᱟᱯᱮ ᱥᱮᱫ? ᱚᱱᱛᱮ ᱢᱟᱞᱤᱧ ᱟᱸᱡᱚᱢ ᱠᱟᱜᱼᱟ ᱱᱟᱣᱟ ᱱᱟᱣᱟ ᱵᱚᱦᱩᱛ ᱴᱩᱨᱱᱟᱢᱮᱱᱴ ᱠᱚ ᱦᱩᱭ ᱫᱤᱡᱩᱜᱼᱟ ᱥᱮ ᱪᱮᱫ?
ᱦᱳᱭ ᱦᱳᱭ ᱦᱳᱭ᱾ ᱟᱞᱮ ᱥᱮᱫ ᱫᱚ ᱵᱚᱞ ᱮᱱᱮᱡ ᱦᱚᱸ ᱦᱩᱭᱩᱜ ᱜᱮᱭᱟ ᱟᱨ ᱢᱟᱱᱮ ᱵᱚᱞ ᱮᱱᱮᱡ ᱠᱚ ᱱᱚᱠᱟ ᱠᱚ ᱫᱚᱦᱚᱭ ᱜᱮᱭᱟ ᱟᱫᱚ ᱟᱹᱛᱩ ᱨᱮᱱ ᱠᱚᱲᱟ ᱠᱚ ᱪᱟᱞᱟᱜᱼᱟ᱾ ᱪᱟᱞᱟ ᱠᱟᱛᱮᱫ ᱦᱟᱸᱜ
ᱦᱟᱸ᱾
ᱡᱟᱦᱟᱸ ᱡᱩᱫᱤ ᱠᱚ ᱫᱟᱲᱮᱭᱱᱟ ᱯᱨᱟᱭᱤᱡ ᱢᱟᱱᱮ ᱠᱷᱟᱹᱥᱤ ᱠᱚ ᱫᱚᱦᱚ ᱠᱮᱫᱮ ᱡᱟᱦᱟᱱᱤᱡ ᱱᱟ ᱯᱩᱭᱥᱟ ᱠᱚ ᱫᱚᱦᱚ ᱠᱮᱫᱟ ᱠᱮ ᱚᱱᱟ ᱫᱚ ᱟᱹᱛᱩ ᱨᱮᱠᱚ ᱫᱚᱦᱚᱭᱟ, ᱟᱹᱛᱩ ᱨᱮ ᱫᱚᱦᱚ ᱠᱟᱛᱮ ᱟᱨᱦᱚᱸ ᱱᱟᱜ ᱚᱠᱟᱨᱮ ᱪᱮᱫ ᱚᱠᱚᱭᱪᱚ ᱱᱟᱦᱟᱜ ᱢᱟᱱᱮ ᱟᱛᱩ ᱨᱮᱱ ᱜᱮ ᱱᱟᱦᱟᱜ ᱢᱮᱥᱟ ᱛᱮ ᱠᱚᱲᱟ ᱠᱚᱠᱚ ᱪᱟᱞᱟᱣᱮᱱᱟ ᱟᱨᱦᱚᱸ ᱱᱟᱜ ᱪᱮᱫ ᱚᱪᱚ ᱱᱟᱦᱟᱜ, ᱟᱨ ᱦᱚᱸ ᱠᱚ ᱫᱟᱲᱮᱭᱮᱱᱟ ᱠᱤ ᱦᱟᱲᱟᱢ ᱦᱚᱲ ᱠᱚ ᱢᱟᱱᱮ ᱟᱹᱛᱩ ᱨᱮ ᱱᱟᱦᱟᱜ ᱢᱟᱱᱮ ᱚᱠᱟᱨᱮ ᱪᱚ ᱦᱟᱸᱜ ᱨᱩ ᱦᱮᱯᱨᱟᱣ ᱦᱩᱭᱩᱜ ᱠᱟᱱᱟ ᱮᱱ ᱠᱷᱟᱱ ᱫᱚ ᱚᱱᱟ ᱨᱩ ᱢᱟᱱᱮ ᱵᱟᱡ ᱵᱟᱡᱱᱟ, ᱴᱟᱢᱟᱠ ᱛᱩᱢᱫᱟᱜ ᱡᱟᱦᱟᱸᱨᱮ ᱱᱟᱦᱟᱜ ᱠᱚ ᱨᱩ ᱦᱮᱯᱨᱟᱣ ᱦᱩᱭᱩᱜᱼᱟ, ᱚᱸᱰᱮ ᱦᱚᱸ ᱠᱚ ᱪᱟᱞᱟᱜᱼᱟ ᱩᱱᱠᱩ ᱦᱚᱸ ᱱᱟᱜ ᱡᱩᱫᱤ ᱠᱚ ᱫᱟᱲᱮᱭᱮᱱ ᱠᱷᱟᱱ ᱫᱚ ᱚᱱᱟ ᱫᱚ ᱱᱟᱦᱟᱜ ᱰᱟᱹᱝᱨᱤ ᱠᱚ ᱚᱸᱰᱮ ᱢᱟ ᱟᱞᱮ ᱥᱮᱫ ᱫᱚ ᱰᱟᱹᱝᱨᱤ ᱦᱚᱸ ᱯᱨᱟᱭᱤᱡ ᱠᱚ ᱫᱚᱦᱚ ᱠᱚᱣᱟ ᱢᱮᱨᱚᱢ ᱦᱚᱸ ᱚᱱᱠᱟ ᱦᱟᱸᱜ, ᱴᱟᱠᱟ ᱦᱚᱸᱠᱚ ᱫᱚᱦᱚᱭ ᱜᱮᱭᱟ, ᱟᱫᱚ ᱰᱟᱹᱝᱨᱤ ᱡᱩᱫᱤ ᱠᱚ ᱫᱟᱲᱮᱭᱱᱟ ᱮᱱᱠᱷᱟᱱ ᱰᱟᱹᱝᱨᱤ ᱦᱚᱸᱠᱚ ᱟᱹᱜᱩᱭᱮ ᱜᱮᱭᱟ ᱟᱨ ᱩᱱᱤ ᱫᱚ ᱱᱟᱦᱟᱜ ᱠᱚ ᱢᱤᱫᱴᱟᱝ ᱤᱭᱟᱹ ᱨᱮ ᱱᱟᱦᱟᱜ ᱠᱚ ᱫᱚᱦᱚᱭᱟ᱾ ᱫᱚᱦᱚ ᱱᱚᱜ ᱠᱷᱟᱡ ᱠᱚ ᱫᱚᱦᱚ ᱡᱟᱨᱣᱭᱟ, ᱟᱨ ᱩᱱᱤᱭᱟᱜ ᱢᱤᱫᱴᱟᱝ ᱫᱟᱭᱤᱛᱚᱨ ᱦᱮᱱᱟᱜ ᱠᱚ ᱮᱢᱟᱭᱟ ᱡᱮ ᱟᱢ ᱜᱩᱯᱤ ᱦᱟᱱᱛᱟᱲᱮᱢᱮ ᱱᱩᱭ ᱾ ᱰᱟᱹᱝᱨᱤ ᱧᱮᱞᱮ ᱢᱮ ᱟᱢ ᱱᱚᱝᱠᱟ ᱫᱟᱭᱤᱛᱛᱚ ᱱᱟᱜ ᱠᱚ ᱮᱢᱟᱭᱟ ᱢᱤᱫ ᱦᱚᱲ ᱚᱱᱠᱟ ᱜᱮ ᱱᱟᱜ ᱥᱟᱸᱜᱮ ᱤᱫᱤ ᱞᱮᱱ ᱠᱷᱟᱱ ᱫᱚ ᱢᱟᱱᱮ ᱟᱫᱷᱟᱱ ᱢᱮᱨᱚᱢ ᱠᱚ ᱫᱚ ᱱᱟᱜ ᱠᱚ ᱯᱩᱭᱥᱟᱹ ᱠᱚ ᱫᱚ ᱢᱮᱨᱚᱢ ᱯᱩᱭᱥᱟᱹ ᱠᱚ ᱫᱚ ᱱᱟᱜ ᱚᱱᱟ ᱫᱚ ᱱᱟᱜ ᱠᱚ ᱫᱚᱦᱚᱭᱟ ᱰᱟᱹᱝᱨᱤ ᱫᱚ ᱱᱟᱜ ᱠᱚ ᱟᱹᱠᱷᱨᱤᱧᱮᱭᱟ ᱾ ᱩᱱᱤ ᱰᱟᱹᱝᱨᱤ ᱥᱮᱬᱟ ᱞᱮᱱ ᱠᱷᱟᱱ ᱟᱹᱠᱷᱨᱤᱧᱮᱭᱟ ᱠᱚ, ᱦᱮᱞᱳ ᱦᱮᱞᱳ, ᱦᱮᱞᱳ, ᱦᱮᱞᱳ,